ᱜᱚᱢᱠᱮ ᱨᱚᱲ ᱟᱸᱡᱚᱢᱚᱜ ᱠᱟᱱᱟ ᱢᱚᱸᱡᱽ ᱜᱮ ᱵᱮᱥ ᱴᱷᱤᱠ
ᱦᱩᱭᱩᱜ ᱠᱟᱱ ᱛᱟᱵᱮᱱᱟ ᱟᱹᱞᱤᱧᱟᱜ ᱜᱮᱧ ᱛᱷᱚᱲᱟ ᱞᱟᱹᱭ ᱵᱮᱱ ᱪᱮᱫ ᱞᱮᱠᱟ ᱪᱟᱞᱟᱜ ᱠᱟᱱᱟ
ᱦᱮᱸ
ᱟᱹᱞᱤᱧᱟᱜ ᱪᱟᱞᱟᱜ ᱠᱟᱱᱟ ᱥᱮ ᱵᱟᱝ
ᱚ ᱦᱳᱭ ᱨᱚᱲ ᱫᱚ ᱴᱷᱤᱠ ᱧᱚᱜ ᱛᱷᱚᱲᱟ ᱟᱥᱛᱮ ᱧᱚᱜ ᱟᱸᱡᱚᱢᱚᱜ ᱠᱟᱱᱟ ᱠᱟᱹᱴᱤᱡ ᱥᱟᱣᱩᱱ ᱧᱚᱜ
ᱜᱚᱝᱠᱮ ᱤᱧ ᱴᱷᱮᱱ ᱫᱚ ᱵᱟᱝ ᱵᱚᱞᱚᱜ ᱠᱟᱱ ᱛᱟᱦᱮᱱ ᱛᱮ
ᱚ ᱟᱪᱪᱷᱟ ᱵᱟᱝ ᱟᱪᱪᱷᱟ ᱢᱟ ᱛᱟᱦᱚᱞᱮ ᱞᱟᱹᱭ ᱛᱟᱞᱟ ᱢᱮ ᱛᱟᱦᱚᱞᱮ ᱱᱚᱰᱮ ᱚᱠᱟᱴᱟᱜ ᱢᱩᱫᱫᱟ ᱨᱮ ᱞᱟᱝ ᱜᱟᱞᱢᱟᱨᱟᱣ-ᱟ ᱥᱮ ᱯᱟᱞᱮᱱ ᱴᱚᱯᱤᱠ ᱨᱮ
ᱦᱳᱭ ᱜᱚᱝᱠᱮ ᱱᱤᱛᱚᱜ ᱦᱟᱸᱜ ᱤᱭᱟᱹ ᱜᱟᱞᱢᱟᱨᱟᱣ ᱨᱮᱱᱟᱜ ᱫᱚ ᱦᱩᱭᱩᱜ ᱠᱟᱱᱟ ᱦᱟᱸᱜ ᱡᱤᱭᱚᱱ ᱨᱮᱱᱟᱜ ᱵᱮᱯᱟᱨ ᱛᱮᱜᱮ ᱜᱟᱞᱢᱟᱨᱟᱣ ᱞᱮᱠᱷᱟᱱ ᱵᱮᱥ ᱠᱚᱜ-ᱟ ᱦᱳᱭ
ᱤᱧᱟᱜ ᱨᱚᱲ ᱫᱚ ᱤᱧᱟᱜ ᱨᱚᱲ ᱫᱚ ᱟᱸᱡᱚᱢᱚᱜ-ᱟ
ᱜᱚᱝᱠᱮ ᱠᱟᱹᱴᱤᱡ ᱦᱟᱸᱜ ᱱᱮᱴᱳᱣᱟᱨᱠ ᱦᱟᱸᱜ ᱰᱤᱥᱴᱟᱵ ᱮᱫ ᱛᱟᱵᱮᱱᱟ ᱠᱟᱹᱴᱤᱡ ᱵᱮᱥ ᱧᱚᱜ ᱡᱟᱭᱜᱟ ᱪᱟᱞᱟᱜ ᱵᱮᱱ ᱦᱟᱸᱜ ᱦᱳᱭ ᱛᱷᱚᱲᱟ ᱦᱚᱭ ᱜᱮᱫ ᱜᱮᱫ ᱦᱚᱭ ᱜᱮᱫ ᱜᱮᱫ ᱧᱚᱜ ᱟᱸᱡᱚᱢᱚᱜ ᱠᱟᱱᱟ ᱾ ᱜᱚᱝᱠᱮ ᱛᱟᱦᱚᱞᱮ ᱟᱵᱮᱱ ᱫᱚ ᱦᱟᱸᱜᱼᱼ ᱞᱟᱯᱷᱟᱝ ᱵᱤᱫᱽᱫᱟᱹᱜᱟᱲ ᱫᱚ ᱦᱟᱸᱜᱼᱼ ᱛᱤᱱᱟᱹᱜ ᱜᱟᱱ ᱪᱚ ᱦᱟᱸᱜ ᱵᱮᱱ ᱞᱟᱦᱟ ᱤᱫᱤᱭᱟ ᱠᱟᱱᱟ ᱾ ᱠᱟᱹᱴᱤᱡ ᱵᱮᱱ ᱞᱟᱹᱭ ᱞᱮᱠᱷᱟᱱ ᱱᱟᱯᱟᱭ ᱠᱚᱜ-ᱟ ᱾
ᱦᱮᱸ ᱜᱚᱝᱠᱮ ᱛᱷᱚᱲᱟ ᱜᱟᱱ ᱟᱣᱟᱡ ᱟᱵᱮᱱᱟᱜ ᱦᱚᱸ ᱟᱵᱤᱱᱟᱜᱼᱼ ᱵᱟᱞᱤᱧ ᱢᱩᱡᱟᱹᱣ ᱦᱚᱪᱚ ᱞᱮᱫᱟ ᱢᱟᱱᱮ ᱟᱯᱮ ᱥᱮᱫ ᱯᱟᱞᱮᱱ ᱵᱷᱮᱜᱟᱨ ᱧᱚᱜᱼᱼ ᱨᱚᱲᱟ ᱟᱨ ᱢᱟᱱᱮ ᱟᱞᱮ ᱥᱮᱫ ᱫᱚ ᱱᱟᱜ ᱵᱷᱮᱜᱟᱨ ᱧᱚᱜ ᱜᱮᱭᱟ, ᱛᱷᱚᱲᱟ ᱜᱟᱱ ᱢᱚᱡᱽ ᱢᱚᱡᱽ
ᱢᱮᱱᱫᱟᱹᱧ ᱯᱟᱲᱦᱟᱣ ᱠᱚᱫᱚ ᱦᱟᱸᱜ ᱛᱤᱱᱟᱹᱜ ᱡᱷᱟᱹᱞ ᱪᱚ ᱜᱚᱝᱠᱮ ᱦᱩᱭ ᱪᱟᱞᱟᱣ ᱟᱠᱟᱱᱟ ᱾ ᱡᱮᱢᱚᱱ ᱟᱞᱮ ᱠᱚᱣᱟᱜ ᱫᱚ ᱡᱮᱢᱚᱱ ᱞᱟᱯᱷᱟᱜᱼᱼ ᱤᱭᱟᱹ ᱞᱟᱯᱷᱟᱝ ᱵᱤᱫᱽᱫᱟᱹᱜᱟᱲ ᱥᱮ ᱢᱩᱪᱟᱹᱫ ᱦᱟᱹᱯᱤᱫ ᱛᱮ ᱪᱟᱞᱟᱣ ᱟᱠᱟᱱᱟ ᱦᱟᱸᱜ ᱡᱮᱢᱚᱱᱼᱼ ᱡᱮᱜᱮᱛ ᱵᱤᱫᱽᱫᱟᱹᱜᱟᱲ ᱦᱟᱸᱜ ᱟᱵᱮᱱᱼᱼ
ᱦᱮᱸ ᱜᱚᱢᱠᱮ ᱤᱞᱤᱧᱟᱜ ᱯᱟᱲᱦᱟᱣ ᱫᱚ ᱦᱩᱭ ᱟᱠᱟᱱᱟ ᱴᱩᱭᱮᱞ ᱠᱞᱟᱥ ᱴᱷᱤᱠ ᱜᱮᱭᱟ, ᱴᱩᱭᱮᱞ ᱠᱞᱟᱥ ᱩᱰᱩᱠ ᱠᱟᱛᱮ ᱠᱚᱞᱮᱡᱽ ᱨᱮ ᱮᱰᱢᱤᱼᱼ ᱦᱩᱭ ᱟᱠᱟᱱᱟ ᱟᱫᱚ ᱢᱟᱱᱮ ᱱᱤᱛ ᱫᱷᱟᱹᱵᱤᱡ ᱫᱚᱼᱼ ᱯᱟᱲᱦᱟᱣ ᱦᱚᱞᱤᱧ ᱯᱟᱲᱦᱟᱜ ᱠᱟᱱᱟ ᱟᱨ ᱥᱟᱶᱛᱮ ᱚᱲᱟᱜ ᱠᱚᱨᱮ ᱦᱚᱸ ᱠᱟᱹᱢᱤ ᱜᱚᱲᱚ ᱦᱩᱭᱩᱜ ᱠᱟᱱᱟ, ᱟᱨ ᱥᱟᱶᱛᱮᱼᱼ ᱢᱟᱱᱮ ᱱᱤᱛᱚᱜ ᱡᱚᱛᱚ ᱥᱮᱫ ᱞᱤᱧ ᱠᱟᱹᱢᱤᱭᱮᱫᱟ ᱾
ᱦᱚᱭ ᱦᱚᱭ ᱦᱚᱭ, ᱴᱷᱤᱠ ᱴᱷᱤᱠ ᱴᱷᱤᱠ ᱛᱟᱦᱞᱮ ᱜᱚᱢᱠᱮᱼᱼ ᱟᱵᱮᱱ ᱫᱚ ᱦᱟᱸᱜ ᱯᱟᱲᱦᱟᱣ ᱫᱚ ᱚᱲᱟᱜ ᱠᱷᱚᱱ ᱜᱮᱵᱮᱱ ᱦᱤᱡᱩᱜ ᱪᱟᱞᱟᱜ ᱠᱟᱱᱟ? ᱥᱮ ᱦᱟᱸᱜ ᱤᱭᱟᱹ ᱦᱳᱥᱴᱮᱞ ᱛᱟᱦᱮᱸ ᱠᱟᱛᱮ ᱦᱟᱸᱜ? ᱠᱟᱹᱴᱤᱡ ᱚᱱᱟᱴᱟᱜ ᱟᱨ ᱚᱠᱟᱴᱟᱜ ᱢᱚᱸᱡᱽ ᱵᱮᱱ ᱵᱩᱡᱽ ᱠᱮᱜᱼᱟ ᱢᱟᱱᱮ ᱚᱲᱟᱜ ᱠᱷᱚᱱᱟᱜ ᱦᱤᱡᱩᱜ ᱪᱟᱞᱟᱜ ᱵᱮᱥᱼᱼ ᱥᱮ ᱦᱟᱸᱜ ᱦᱳᱥᱴᱮᱞ ᱛᱟᱦᱮᱸ ᱠᱟᱛᱮ ᱵᱮᱥ ᱵᱮᱱ ᱵᱩᱡᱽ ᱜᱮᱭᱟ?
ᱦᱮᱸ ᱟᱹᱞᱤᱧ ᱫᱚ ᱟᱹᱞᱤᱧᱟᱜ ᱳᱯᱤᱱᱤᱭᱚᱱ ᱱᱚᱣᱟ ᱠᱟᱱᱟ ᱵᱚᱞᱮᱼᱼ ᱠᱚᱞᱮᱡᱽ ᱟᱜᱟᱨ ᱥᱟᱜᱤᱧ ᱜᱮᱭᱟ ᱛᱚᱵᱮ ᱟᱢᱫᱚ ᱚᱸᱰᱮ ᱦᱳᱥᱴᱮᱞ ᱜᱮ ᱛᱟᱦᱮᱱ ᱢᱮ ᱾ ᱟᱨ ᱟᱜᱟᱨ ᱥᱩᱨ ᱠᱷᱟᱱ ᱫᱚ ᱦᱩᱫᱤᱥ ᱱᱚᱜ ᱢᱮ ᱪᱮᱫᱟᱜ ᱥᱮᱼᱼ
ᱦᱚᱭ ᱳᱭ
ᱠᱚᱞᱮᱡᱽ ᱨᱮᱫᱚᱢ ᱛᱟᱦᱮᱱᱟᱛᱚ ᱛᱚ ᱚᱸᱰᱮ ᱫᱚ ᱟᱹᱰᱤ ᱢᱟᱨᱟᱝ ᱨᱮᱱᱴ ᱠᱚ ᱞᱟᱜᱟᱣ ᱟᱢᱟ ᱾ ᱢᱟᱱᱮᱼᱼ ᱟᱭᱢᱟ ᱟᱭᱢᱟ ᱠᱷᱚᱨᱪᱟ ᱞᱟᱜᱟᱣ ᱦᱩᱭ ᱫᱟᱲᱮᱭᱟᱢᱟ, ᱟᱫᱚ ᱚᱱᱟ ᱦᱤᱥᱟᱹᱵ ᱛᱮ ᱟᱜᱟᱨ ᱟᱢᱼᱼ ᱴᱷᱤᱠᱭᱟ, ᱛᱚᱵ ᱟᱢᱫᱚ ᱨᱳᱡ ᱦᱤᱡᱩᱜ ᱥᱮ ᱚᱜᱚᱨ ᱥᱟᱺᱜᱤᱧ ᱠᱷᱟᱱ ᱢᱟ ᱚᱸᱰᱮ ᱜᱮ ᱛᱟᱦᱮᱱ ᱦᱩᱭᱩᱜ ᱾ ᱢᱟᱱᱮ ᱦᱤᱡᱩᱜ ᱥᱮᱱᱚᱜ ᱦᱚᱸ ᱢᱟᱱᱮ ᱟᱭᱢᱟ ᱴᱟᱠᱟ ᱠᱷᱚᱨᱪᱟᱜᱼᱟ ᱴᱷᱤᱠᱜᱮᱭᱟ, ᱟᱫᱚ ᱚᱱᱟ ᱤᱭᱟᱹᱛᱮ ᱟᱹᱞᱤᱧ ᱫᱚᱞᱤᱧᱼᱼ ᱥᱟᱺᱜᱤᱧ ᱞᱮᱠᱷᱟᱡ ᱫᱚ ᱚᱱᱟ ᱦᱳᱥᱴᱮᱞ ᱨᱮᱜᱮ ᱛᱟᱦᱮᱱ ᱞᱟ. ᱠ ᱠᱟᱱᱟ ᱾
ᱦᱚᱭ ᱦᱚᱭ ᱚᱱᱟᱼᱼ ᱡᱮᱢᱚᱱ ᱡᱤᱭᱚᱱ ᱨᱮᱭᱟᱜ ᱟᱭᱢᱟ ᱞᱮᱠᱟ ᱡᱮᱢᱚᱱ ᱟᱫᱚᱢ ᱠᱚᱫᱚ ᱦᱟᱸᱜ ᱠᱚ ᱵᱩᱡᱟ ᱡᱮᱼᱼ ᱟᱹᱞᱤᱧ ᱫᱚ ᱦᱟᱸᱜ ᱡᱮᱢᱚᱱ ᱦᱳᱥᱴᱮᱞ ᱨᱮᱜᱮ ᱞᱤᱧ ᱛᱟᱦᱮᱸ ᱠᱟᱱᱟ ᱥᱮ ᱚᱲᱟᱜ ᱠᱷᱚᱱᱟᱜ ᱫᱚ ᱦᱟᱸᱜ ᱵᱟᱝ ᱦᱩᱭ ᱠᱟᱱᱟ ᱾ ᱵᱟᱝ ᱚᱠ ᱦᱩᱭ ᱠᱟᱱᱟ ᱾ ᱚᱱᱮ ᱚᱱᱠᱟ ᱡᱮᱢᱚᱱ ᱦᱚᱥᱴᱮᱞ ᱨᱮᱜᱤ ᱵᱮᱥ ᱵᱩᱡᱟᱹᱜᱼᱟ, ᱢᱟᱱᱮ ᱡᱷᱟᱹᱞ ᱨᱮ ᱯᱟᱲᱦᱟᱣ ᱠᱚᱼᱼ ᱛᱮ ᱜᱮᱞᱮ ᱚᱱᱮ ᱚᱱᱠᱟ ᱛᱟᱦᱞᱮ ᱟᱵᱮᱱ ᱯᱟᱲᱦᱟᱣ ᱡᱤᱭᱚᱱ ᱨᱮᱦᱟᱸᱜᱼᱼ ᱡᱟᱦᱟᱸ ᱫᱚ ᱟᱵᱮᱱᱼᱼ ᱚᱠᱟ ᱞᱮᱠᱟᱱ ᱪᱟᱱᱟᱪ ᱠᱚᱨᱮ ᱵᱮᱥ ᱵᱮᱱ ᱵᱩᱡᱽ, ᱵᱩᱡᱽ ᱟᱠᱟᱫᱟ? ᱢᱟᱱᱮ ᱡᱟᱦᱟᱸ ᱫᱚᱼᱼ ᱚᱱᱟ ᱪᱟᱱᱟᱪ ᱨᱮᱫᱚ ᱟᱹᱰᱤ ᱢᱚᱸᱡᱽ ᱵᱩᱡᱩᱜ ᱛᱟᱦᱮᱸᱫ ᱡᱟᱦᱟᱸ ᱫᱚ ᱜᱤᱫᱽᱨᱟᱹ ᱚᱠᱛᱮ ᱨᱮᱞᱮᱼᱼ ᱜᱟᱱᱚᱜᱼᱟ, ᱥᱮ ᱡᱟᱦᱟᱸᱭ ᱢᱟᱨᱟᱝ ᱚᱠᱛᱮ ᱨᱮ ᱡᱟᱦᱟᱸ ᱫᱚ ᱟᱢᱟᱜ ᱤᱭᱟᱹᱼᱼ ᱡᱤᱭᱚᱱ ᱨᱮᱟᱹᱱᱤᱡ ᱱᱟᱯᱟᱭ ᱰᱟᱦᱟᱨ ᱛᱮᱢᱼᱼ ᱞᱟᱦᱟ ᱪᱟᱞᱟᱜᱼᱟ ᱾ᱛᱚᱠᱷᱚᱱ ᱚᱠᱟᱞᱮᱠᱟᱱ ᱡᱤᱭᱚᱱ ᱨᱮ ᱢᱟᱱᱮ ᱵᱮᱥᱮᱢ ᱵᱩᱡᱽ ᱛᱟᱦᱮᱸᱱᱟ? ᱪᱟᱱᱟᱪ ᱠᱚᱨᱮ
ᱦᱮᱸ ᱜᱚᱝᱠᱮ ᱟᱞᱤᱧ ᱫᱚ ᱯᱨᱚᱛᱷᱚᱢ ᱵᱟᱨ ᱟᱹᱞᱤᱧ ᱫᱚ ᱠᱟᱹᱴᱤᱡ ᱞᱤᱧ ᱛᱟᱦᱮᱸ ᱠᱟᱱᱟ ᱛᱚ ᱤᱱᱟᱹ ᱫᱚ ᱢᱟᱱᱮᱼᱼ ᱟᱛᱩ ᱤᱥᱠᱩᱞ ᱨᱮᱞᱤᱧ ᱯᱟᱲᱦᱟᱜ ᱠᱟᱱ ᱛᱟᱦᱮᱸᱱᱟ, ᱦᱮᱸ ᱟᱨ ᱟᱛᱩ ᱨᱮᱫᱚ ᱢᱟᱱᱮ ᱜᱚᱼ ᱵᱟᱵᱟ ᱠᱚ ᱢᱮᱱᱟᱜ ᱠᱚᱣᱟ ᱩᱱᱠᱩ ᱫᱚ ᱠᱷᱟᱹᱞᱤ ᱟᱭᱼᱼ ᱡᱟᱦᱟᱱᱟᱜ ᱠᱚ ᱵᱟᱠᱚ ᱠᱩᱞᱤᱭᱮᱫ ᱠᱚᱧ ᱠᱷᱟᱹᱞᱤ ᱟᱹᱞᱤᱧ ᱫᱚᱠᱚ ᱥᱟᱯᱲᱟᱣ ᱟᱠᱟ ᱞᱤᱧᱟ ᱫᱟᱠᱟ ᱠᱚᱞᱤᱧ ᱡᱚᱢᱟ ᱟᱨ ᱤᱥᱠᱩᱞ ᱠᱚᱼᱼ ᱟᱨᱦᱚᱸ ᱤᱥᱠᱩᱞ ᱠᱟᱛᱮᱮᱫ ᱫᱚ ᱟᱹᱞᱤᱧ ᱫᱚᱞᱤᱧ ᱦᱤᱡᱩᱜᱼᱟ ᱡᱟᱠ ᱡᱤᱭᱟᱹᱞᱤᱧ ᱡᱟᱠ ᱵᱮᱚᱱᱟᱣ ᱠᱚ ᱮᱢᱟᱞᱤᱧᱟᱹ ᱚᱱᱟ ᱚᱞ ᱧᱮᱞ ᱠᱟᱛᱮ ᱞᱤᱧ ᱯᱟᱲᱦᱟᱜᱟ ᱜᱱ ᱛᱮᱞᱤᱧ ᱟᱨᱦᱚᱸ ᱟᱹᱞᱤᱧᱟᱜ ᱜᱟᱛᱮ ᱥᱟᱶ ᱛᱮᱞᱤᱧ ᱜᱟᱛᱮᱜᱼᱟ ᱟᱫᱚ ᱚᱸᱰᱮ ᱠᱷᱚᱱᱼᱼ ᱤᱥ ᱴᱷᱤᱠᱤᱧ ᱯᱟᱲᱦᱟᱣ ᱢᱟ ᱟᱨᱚ ᱡᱚᱠᱷᱚᱱ ᱥᱮᱵᱷᱮᱱ ᱠᱮᱞᱟᱥ ᱨᱮ ᱛᱚᱵᱮ ᱚᱸᱰᱮ ᱡᱟᱦᱟᱸᱚ ᱥᱤᱜᱤᱝ ᱤᱥᱠᱩᱞ ᱪᱟᱞᱟᱜ ᱦᱩᱭᱩᱜ ᱠᱟᱱᱟ ᱥᱟᱭᱠᱮᱞ ᱛᱮ ᱟᱫᱚ ᱦᱤᱡᱩᱜ ᱥᱮᱱᱚᱜᱼᱼ ᱦᱤᱡᱩᱜ ᱥᱮᱱᱚᱜ ᱛᱷᱚᱲᱟ ᱜᱟᱱ ᱠᱚᱥᱴᱚ ᱢᱚᱥᱥᱴᱚ ᱦᱩᱭᱩᱜ ᱠᱟᱱ ᱛᱟᱦᱮᱸᱜ ᱟᱫᱚ ᱡᱟᱜᱮ ᱜᱚᱵᱟ ᱯᱚᱭᱥᱟ ᱠᱚ ᱮᱢᱚᱜ ᱠᱟᱱ ᱛᱟᱦᱮᱸᱫ ᱜᱮᱭᱟ᱾ ᱟᱫᱚ ᱜᱚᱢᱠᱮ ᱢᱟᱱᱮ ᱟᱹᱛᱩ ᱤᱥᱠᱩᱞ ᱨᱮᱫᱚ ᱢᱚᱡᱽ ᱫᱚ ᱯᱟᱲᱦᱟᱣ ᱜᱮ ᱦᱩᱭᱩᱜ ᱠᱟᱱ ᱛᱟᱦᱮᱸᱫ ᱜᱮᱭᱟ ᱟᱫᱚ ᱟᱹᱛᱩᱳ ᱥᱮᱫ ᱜᱮᱞᱤᱧᱼᱼ ᱢᱚᱡᱽ ᱜᱮ ᱨᱟᱹᱥᱠᱟᱹ ᱵᱩᱡᱷᱟᱹᱜ ᱠᱟᱱ ᱛᱟᱦᱮᱸᱱᱟ ᱚᱸᱰᱮ ᱫᱚ ᱢᱟᱱᱮ ᱪᱟᱞᱟᱜ ᱟᱹᱞᱤᱧ ᱯᱟᱲᱦᱟᱜ ᱟᱹᱞᱤᱧ ᱟᱨᱦᱚᱸᱼᱼ ᱛᱮ ᱜᱟᱛᱮᱜ ᱥᱚᱢᱚᱭ ᱚᱠᱥᱚᱨᱮ ᱮᱢᱚᱜ ᱠᱟᱱ ᱛᱟᱦᱮᱸᱦᱼᱟ ᱟᱨ ᱥᱟᱹᱜᱤᱧ ᱫᱚ ᱥᱟᱺᱜᱤᱧ ᱦᱚᱲ ᱨᱟᱥ ᱫᱚ ᱦᱟᱸ ᱤᱱᱟᱹᱜ ᱢᱚᱡᱽ ᱫᱚ ᱵᱟᱝ ᱟᱹᱭᱠᱟᱹᱜᱼᱟᱟᱭᱠᱮᱞ ᱠᱚ ᱞᱮᱵᱮᱫ ᱞᱟᱝᱜᱟ ᱦᱤᱡᱩᱜ ᱜᱮ ᱟᱫᱚ ᱚᱱᱟᱛᱮ ᱵᱚᱞᱮᱼᱼ ᱟᱨ ᱢᱤᱫ ᱫᱷᱟᱣ ᱟᱹᱞᱤᱧ ᱫᱚ ᱴᱩᱭᱮᱞᱵᱵᱷ ᱤᱧ ᱯᱟᱥ ᱠᱮᱫᱟ ᱴᱩᱭᱮᱞᱵ ᱯᱟᱥ ᱠᱟᱛᱮᱼᱼ ᱠᱚᱞᱮᱡᱽ ᱨᱮ ᱮᱰᱢᱤᱥᱚᱱ ᱦᱩᱭ ᱟᱠᱟᱱᱟ ᱟᱫᱚ ᱱᱤᱛᱚᱜᱼᱼ ᱟᱹᱞᱤᱧ ᱫᱚ ᱢᱟᱱᱮ ᱠᱚᱞᱮᱡᱽ ᱦᱚᱸ ᱰᱮᱞᱤ ᱫᱚ ᱵᱟᱹᱞᱤᱧ ᱪᱟᱞᱟᱜ ᱠᱟᱱᱟ, ᱪᱮᱫᱟᱜ ᱥᱮ ᱟᱵᱚ ᱫᱚᱵᱚᱱ ᱨᱮᱸᱜᱮᱡ ᱜᱮᱭᱟᱼᱼ ᱢᱟᱱᱮ ᱢᱤᱫ ᱫᱤᱱ ᱢᱤᱫ ᱫᱤᱱ ᱵᱟᱫ ᱪᱟᱞᱟ ᱦᱩᱭᱩᱜ ᱠᱟᱱᱟ᱾ ᱢᱟᱱᱮ ᱠᱟᱹᱣᱰᱤ ᱠᱚ ᱵᱟᱝᱠᱚ ᱠᱟᱱ ᱛᱟᱦᱮᱸᱱᱟ ᱨᱳᱡᱽᱟᱨ ᱵᱟᱝ ᱪᱟᱟᱜᱣ ᱦᱩᱭᱩᱜ ᱠᱟᱱᱟ ᱟᱫᱚ ᱟᱹᱞᱤᱧ ᱞᱤᱧ ᱦᱩᱡᱤᱥᱟᱱᱼᱼ ᱨᱳᱡᱽ ᱪᱟᱞᱟᱜ
ᱦᱳᱭ ᱡᱮᱢᱚᱱ ᱤᱧᱟᱹᱜ ᱚᱠᱛᱮ ᱨᱮᱫᱚ ᱦᱚᱜ ᱱᱚᱝᱠᱟ ᱦᱩᱭ ᱠᱟᱱᱟ ᱠᱟᱹᱴᱤᱡᱼᱼ ᱜᱤᱫᱽᱨᱟᱹ ᱚᱠᱛᱮ ᱫᱚ ᱦᱟᱸᱜ ᱡᱮᱢᱚᱱ ᱤᱧ ᱫᱚ ᱟᱛᱳ ᱨᱮᱜᱤᱧ ᱯᱟᱲᱦᱟᱜ ᱛᱟᱦᱮᱸᱫ, ᱟᱨ ᱛᱳᱠᱷᱚᱱᱟᱜ ᱛᱟᱨᱯᱚᱨ ᱫᱚ ᱦᱳᱥᱴᱮᱞ ᱨᱮ ᱛᱟᱦᱮᱸ ᱠᱟᱛᱮ ᱡᱟᱦᱟᱸ ᱫᱚ ᱦᱳᱥᱴᱮᱞ ᱨᱮ ᱱᱟᱱᱟ ᱫᱷᱚᱨᱚᱢ ᱤᱭᱟᱹ ᱤᱭᱟᱹ ᱠᱚ ᱟᱹᱨᱤ ᱠᱚ ᱡᱮᱢᱚᱱᱼᱼ ᱱᱤᱭᱚᱢ ᱠᱚ ᱞᱟᱹᱭ ᱜᱟᱱᱚᱜᱼᱟ ᱡᱟᱦᱟᱸ ᱡᱟᱦᱟᱸ ᱨᱮᱫᱚ ᱤᱭᱟᱹ ᱪᱟ ᱚᱠᱛᱚ ᱠᱚ ᱱᱟᱯᱟᱭ ᱠᱟᱰᱟᱜ ᱛᱟᱦᱮᱸᱜ ᱟᱨ ᱦᱳᱥᱴᱮᱞ ᱨᱮ ᱦᱟᱸᱜ ᱱᱚᱝᱠᱟᱱ ᱤᱭᱟᱹ ᱠᱚᱫᱚ ᱵᱟᱝ ᱧᱮᱞᱼᱼ ᱠᱟᱱᱟ ᱡᱟᱦᱟᱸ ᱫᱚ ᱮᱴᱠᱮᱴᱚᱬᱮ ᱠᱚᱫᱚ ᱮᱴᱠᱮ ᱟᱨ ᱮᱴᱠᱮᱴᱚᱬᱮᱼᱼ ᱛᱟᱦᱮᱸ ᱠᱟᱱ ᱨᱮᱦᱚᱸ ᱢᱚᱱᱮ ᱦᱟᱜ ᱜᱤᱫᱽᱨᱟᱹ ᱠᱚ ᱥᱟᱶ ᱚᱱᱮᱠᱟ᱾ ᱤᱭᱟᱹ ᱜᱟᱛᱮ ᱠᱚ ᱥᱩᱞᱩᱜ ᱥᱟᱞᱟᱜᱛᱮ ᱢᱚᱸᱡᱽ ᱵᱮᱥ ᱜᱮ ᱵᱩᱡᱟᱹᱜ ᱛᱟᱦᱮᱸᱫ᱾ ᱟᱨ ᱱᱤᱛᱚᱜ ᱫᱚ ᱦᱟᱸᱜ ᱞᱟᱯᱷᱟᱝ ᱵᱤᱫᱽᱫᱟᱹᱜᱟᱲ ᱛᱮᱼᱼ ᱞᱟᱦᱟ ᱦᱩᱭ ᱟᱠᱟᱱᱟ ᱛᱟᱦᱚᱞᱮ ᱟᱵᱮᱱ ᱜᱚᱢᱠᱮ ᱛᱟᱦᱚᱞᱮ ᱟᱵᱮᱱ ᱫᱚ ᱚᱲᱟᱜ ᱠᱷᱚᱱᱼᱼ ᱟᱵᱮᱱ ᱱᱤᱛᱚᱜ ᱫᱚ ᱦᱳᱥᱴᱮᱞ ᱨᱮ ᱵᱮᱱ ᱛᱟᱦᱮᱱ ᱠᱟᱱᱟ ᱥᱮ ᱚᱲᱟᱜ ᱠᱷᱚᱱᱟᱜ ᱵᱮᱱ ᱪᱟᱞᱟᱣ ᱦᱤᱡᱩᱜ ᱠᱟᱱᱟ ᱦᱟᱸᱜ?
ᱦᱮᱸ ᱟᱞᱤᱧ ᱫᱚ ᱚᱲᱟᱜ ᱨᱮ ᱞᱤᱧ ᱛᱟᱦᱮᱸ ᱠᱟᱱᱟ ᱟᱨ ᱚᱲᱟᱜ ᱠᱷᱚᱱᱟᱜ ᱪᱟᱞᱟᱣ ᱦᱤᱡᱩᱜ ᱦᱩᱭᱩᱜ ᱠᱟᱱᱟ᱾ ᱪᱮᱫᱟᱜ ᱥᱮ ᱚᱲᱟᱜ ᱨᱮᱦᱚᱸ ᱢᱟᱱᱮ ᱥᱮᱛᱟᱜ ᱨᱮ ᱠᱟᱹᱢᱤ ᱦᱩᱭᱩᱜ ᱠᱟᱱᱟ᱾ ᱠᱟᱹᱢᱤ ᱵᱟᱲᱟ ᱠᱟᱛᱮᱫ ᱰᱟᱹᱵᱨᱟᱹ ᱥᱟᱯᱷᱟ ᱠᱟᱛᱮ ᱪᱟᱞᱟᱜ ᱦᱩᱭᱩᱜ ᱠᱟᱱᱟ ᱟᱫᱚ ᱟᱹᱞᱤᱧ ᱦᱳᱥᱴᱮᱞ ᱞᱤᱧ ᱛᱟᱦᱮᱸᱱᱟᱼᱼ ᱛᱚ ᱚᱲᱟᱜ ᱨᱮ ᱵᱟᱹᱫᱽ ᱠᱚᱠᱚ ᱢᱟᱱᱮ ᱵᱟᱹᱞᱤᱝ ᱠᱟᱹᱢᱤ ᱠᱚᱲᱟ ᱫᱟᱲᱮᱭᱟ ᱠᱚᱣᱟ ᱢᱟᱱᱮ ᱚᱲᱟᱜ ᱥᱮᱱᱟᱜ ᱠᱟᱹᱢᱤ ᱦᱩᱭᱩᱜ ᱠᱟᱱᱟ ᱛᱚ ᱛᱚ ᱚᱱᱟ ᱛᱮᱜᱮ ᱤᱧᱫᱚ ᱠᱟᱞᱮᱡᱽ ᱫᱚ ᱪᱟᱞᱟᱜ ᱦᱤᱡᱩᱜ ᱜᱮ ᱢᱚᱡᱽᱞᱤᱧ ᱟᱹᱭᱠᱟᱹᱣᱟ᱾ ᱪᱮᱫᱟᱜ ᱥᱮ ᱜᱚ ᱜᱚᱜᱚ ᱵᱟᱵᱟ ᱦᱚᱸ ᱫᱤᱥᱟᱹ ᱠᱤᱱ ᱦᱩᱭᱩᱜᱼᱟ ᱢᱟᱱᱮ ᱦᱩᱥᱟᱹ ᱨᱮ ᱜᱚᱜᱚᱼᱵᱟ ᱫᱚᱼᱼ ᱜᱚᱜᱚ ᱫᱟᱜ ᱫᱩᱞᱟᱹᱲ ᱫᱚ ᱵᱟᱢ ᱧᱟᱢᱚᱜ ᱚᱸᱰᱮ ᱫᱚ ᱜᱚᱜᱚ ᱵᱟᱵᱟ ᱟᱜ ᱫᱩᱞᱟᱹᱲ ᱫᱚ ᱵᱟᱝ ᱧᱟᱢᱚᱜᱼᱟ ᱚᱸᱰᱮ ᱫᱚ ᱢᱟᱱᱮ ᱟᱯᱱᱟᱨ ᱛᱮ ᱧᱮᱞᱚᱜ ᱦᱩᱭᱩᱜᱼᱟ ᱚᱸᱰᱮ ᱫᱚ ᱟᱫᱚ ᱚᱸᱰᱮ ᱜᱚᱜᱚ ᱵᱟ ᱫᱩᱞᱟᱹᱲ ᱧᱟᱢᱚᱜ ᱠᱟᱱᱟ ᱚᱱᱟᱼᱼ ᱟᱹᱞᱤᱧ ᱫᱚ ᱪᱟᱞᱟᱣ ᱦᱤᱡᱩᱜ ᱠᱟᱱᱟᱞᱤᱧ ᱦᱳᱥᱴᱮᱞ ᱫᱚᱼᱼ
ᱚ ᱦᱮᱸ ᱛᱟᱦᱞᱮ ᱜᱚᱲᱚ ᱥᱚᱯᱚᱦᱚᱫ ᱠᱚᱫᱚ ᱦᱟᱸᱜ ᱪᱮᱫ ᱞᱮᱠᱟ ᱚᱲᱟᱜ ᱠᱷᱚᱱᱟᱜ ᱡᱟᱦᱟᱸ ᱫᱚᱼᱼ ᱜᱚᱜᱚᱼᱵᱟᱵᱟ ᱛᱟᱠᱚᱣᱟᱜ ᱜᱚᱲᱚ ᱥᱚᱯᱚᱦᱚᱫ ᱡᱟᱦᱟᱸ ᱛᱮᱫᱚ ᱮᱸ ᱱᱟᱯᱟᱭ ᱵᱩᱡᱷᱩᱜᱼᱟ ᱥᱮ ᱡᱟᱦᱟᱸᱭ ᱫᱚ ᱚᱲᱟᱜ ᱨᱮ ᱟᱢ ᱜᱚᱲᱚ ᱟᱠᱚᱣᱟ ᱜᱚᱜᱚ ᱵᱟᱵᱟ ᱛᱟᱠᱚ ᱜᱚᱲᱚᱣᱟᱢᱟᱠᱚ ᱯᱟᱲᱦᱟᱜ ᱯᱚᱨᱮ ᱡᱟᱦᱟᱸ ᱫᱚ ᱢᱮᱛᱟᱢᱟᱠᱚ ᱵᱟᱹᱵᱩ ᱟᱢ ᱫᱚ ᱦᱟᱸᱜ ᱛᱟᱦᱚᱞᱮ ᱯᱟᱲᱦᱟᱣ ᱪᱟᱜ ᱢᱮ ᱚᱱᱟ ᱟᱢ ᱫᱚ ᱚᱲᱟᱜ ᱛᱚ ᱟᱞᱚᱢ ᱛᱟᱦᱮᱱᱟ ᱥᱮ ᱚᱲᱟᱜ ᱠᱷᱚᱱ ᱫᱚ ᱩᱱᱟᱹᱜ ᱫᱚ ᱟᱞᱚᱢ ᱦᱤᱡᱩᱜ ᱪᱟᱞᱟᱜᱼᱟ ᱪᱮᱫ ᱞᱮᱠᱟᱱ ᱚᱱᱟ ᱠᱚ ᱵᱮᱯᱟᱨᱛᱮᱢ ᱞᱟᱹᱭᱮᱫᱼᱟ
ᱦᱮᱸ ᱚᱲᱟᱜ ᱨᱮᱱ ᱫᱚ ᱚᱞᱚᱜ ᱯᱟᱲᱦᱟᱜ ᱥᱮᱫ ᱫᱚ ᱟᱹᱰᱤ ᱠᱚ ᱥᱟᱯᱳᱴ ᱤᱱᱟ ᱢᱟᱱᱮ ᱠᱟᱡᱟ ᱠᱚ ᱥᱤᱠᱷᱱᱟᱹᱛ ᱫᱤᱠ ᱫᱤᱭᱮ ᱟᱢ ᱫᱚ ᱪᱟᱞᱟᱜ ᱢᱮ ᱟᱢᱫᱚ ᱪᱮᱫ ᱜᱮ ᱵᱟᱞᱮ ᱠᱟᱹᱢᱤ ᱦᱚᱪᱚ ᱢᱮᱭᱟ ᱟᱫᱚ ᱢᱮᱱᱠᱷᱟᱱ ᱜᱚᱜᱚ ᱵᱟᱵᱟ ᱚᱲᱟᱜ ᱨᱮ ᱵᱟᱠᱚ ᱠᱟᱹᱢᱤ ᱫᱟᱲᱮᱭᱟᱜᱼᱟ ᱟᱫᱚᱧ ᱵᱤᱫᱫᱟᱹ ᱜᱮᱧ ᱟᱹᱭᱠᱟᱹᱣᱟ ᱢᱟᱱᱮ ᱜᱚ ᱵᱟᱵᱟ ᱠᱚ ᱠᱟᱹᱢᱤᱭᱟ ᱟᱨ ᱡᱟᱦᱟᱸ ᱚᱞ ᱯᱟᱲᱦᱟᱜᱼᱟ ᱩᱱᱠᱩ ᱡᱩᱫᱟᱹ ᱧᱚᱜ ᱜᱮ ᱧᱮᱞ ᱠᱚᱣᱟ ᱟᱫᱚ ᱤᱧᱤᱧ ᱦᱩᱫᱤᱥᱟ ᱵᱟᱝ ᱯᱟᱲᱦᱟᱣ ᱦᱚᱧ ᱯᱟᱲᱦᱟᱜᱼᱟ ᱟᱨ ᱜᱚᱜᱚ ᱵᱟᱵᱟ ᱦᱚᱧ ᱧᱮᱞ ᱠᱤᱱᱟ ᱢᱟᱱᱮ ᱜᱚᱜᱚᱵᱟᱵᱟ ᱦᱚᱧ ᱠᱟᱹᱢᱤ ᱜᱚᱲᱚᱭᱟ ᱠᱤᱱᱟ ᱟᱨ ᱯᱟᱲᱦᱟᱣ ᱦᱚᱧ ᱯᱟᱲᱦᱟᱜᱼᱟ ᱟᱫᱚ ᱜᱚᱜᱚᱼᱵᱟ ᱫᱚᱠᱚ ᱢᱮᱱ ᱜᱮᱭᱟ ᱫᱚ ᱯᱟᱲᱦᱟᱜ ᱢᱮ ᱟᱞᱚᱢ ᱠᱟᱹᱢᱤᱭᱟ ᱟᱫᱚ ᱚᱱᱟ ᱫᱚ ᱤᱧᱫᱚ ᱵᱟᱹᱧ ᱵᱩᱡᱟ ᱯᱟᱲᱦᱟᱜᱼᱟ ᱜᱮ ᱵᱟ ᱵᱟᱹᱧ ᱠᱟᱹᱢᱤ ᱫᱟᱰᱨᱜ-ᱟ᱾ ᱛᱚ ᱤᱧ ᱫᱚ ᱵᱟᱱᱟᱨ ᱥᱮᱫ ᱤᱧ ᱪᱟᱞᱟᱜᱼᱟ ᱜᱚᱜᱚ ᱦᱚᱧ ᱧᱮᱞᱮᱭᱟ ᱵᱟᱵᱟ ᱦᱚᱸᱧ ᱧᱮᱞᱮᱭᱟ ᱟᱨ ᱚᱱᱟ ᱯᱟᱲᱦᱟᱜ ᱥᱮᱫ ᱫᱚ ᱡᱚᱛᱚ ᱥᱮᱫ ᱤᱧ ᱫᱷᱮᱭᱟᱱᱟᱜ ᱠᱟᱱᱟ
ᱦᱳᱭ ᱡᱮᱢᱚᱱ ᱤᱧᱟᱹᱜ ᱡᱤᱭᱚᱱ ᱨᱮᱫᱚ ᱱᱚᱜ ᱱᱚᱝᱠᱟ ᱦᱩᱭ ᱠᱟᱱᱟ ᱡᱮᱢᱚᱱ ᱢᱤᱫ ᱚᱠᱛᱚ ᱫᱚ ᱦᱟᱸᱜ ᱠᱚ ᱢᱤᱛᱟᱹᱧ ᱠᱟᱱ ᱛᱟᱦᱮᱱ ᱜᱮᱭᱟ ᱚᱲᱟᱜ ᱨᱮ ᱛᱷᱚᱲᱟ ᱮᱸᱴᱠᱮᱴᱚᱲᱮ ᱦᱩᱭᱩᱜ ᱠᱟᱱᱟ ᱛᱟᱦᱚᱞᱮ ᱫᱚ ᱦᱟᱸᱜ ᱟᱢ ᱫᱚ ᱦᱟᱸᱜ ᱤᱭᱟᱹ ᱦᱤᱡᱩᱜ ᱪᱟᱞᱟᱜ ᱢᱮ ᱚᱱᱮ ᱠᱟᱱᱟ ᱢᱤᱫᱴᱮᱡ ᱟᱨ ᱱᱤᱛᱚᱜ ᱫᱚ ᱦᱟᱸᱜ ᱠᱚ ᱢᱤᱛᱟᱹᱧ ᱠᱟᱱᱟ ᱡᱟᱦᱟᱸ ᱟᱢᱫᱚ ᱦᱳᱥᱴᱮᱞ ᱛᱟᱦᱮᱸ ᱠᱟᱛᱮ ᱢᱟᱲᱟᱝ ᱫᱷᱟ ᱢᱟᱲᱟᱝ ᱡᱮᱜᱮᱛ ᱵᱤᱫᱽᱫᱟᱹᱜᱟᱲ ᱨᱮᱦᱚᱸ ᱢᱟᱲᱟᱝ ᱤᱫ ᱛᱟᱢ ᱡᱟᱦᱟᱸ ᱫᱚ ᱡᱟᱦᱟᱸ ᱞᱮᱠᱟ ᱢᱚᱡᱽ ᱛᱮ ᱚᱱᱟᱴᱟᱜ ᱫᱚ ᱦᱟᱸᱜ ᱤᱭᱟᱹ ᱤᱫᱤ ᱛᱟᱢ ᱤᱭᱟᱹ ᱯᱩᱨᱟᱹᱣ ᱛᱟᱢ ᱡᱟᱦᱟᱸ ᱫᱚ ᱟᱢᱟᱜ ᱡᱤᱭᱚᱱ ᱨᱮ ᱦᱟᱸᱜ ᱱᱟᱯᱟᱭ ᱢᱤᱫᱴᱟᱝ ᱤᱭᱟᱹ ᱠᱟᱹᱢᱤᱭ ᱮᱢᱟ ᱟᱨ ᱡᱟᱦᱟᱸ ᱱᱤᱛᱚᱜ ᱦᱟᱸᱜ ᱵᱚᱦᱩ ᱨᱚᱠᱚᱢ ᱡᱟᱦᱟᱸ ᱠᱚᱨᱮ ᱟᱢᱟᱜ ᱤᱭᱟᱹ ᱡᱟᱦᱟᱸ ᱠᱟᱜᱚᱡᱽ ᱠᱚ ᱨᱟᱜᱟᱜ ᱠᱟᱱᱟ ᱦᱟᱸᱜ ᱚᱱᱟ ᱠᱟᱜᱚᱡᱽ ᱠᱚ ᱛᱩᱝᱠᱷᱤ ᱛᱟᱞᱟᱥ ᱠᱟᱛᱮ ᱦᱟᱸᱜ ᱟᱢ ᱚᱱᱟ ᱠᱚᱢ ᱮᱢ ᱫᱟᱲᱮᱭᱟ ᱠᱚᱣᱟ ᱡᱟᱦᱟᱸ ᱛᱮᱫᱚ ᱟᱢᱟᱜ ᱡᱤᱭᱚᱱ ᱨᱮ ᱱᱟᱯᱟᱭᱮ ᱠᱟᱹᱢᱤᱭᱟ ᱚᱱᱮᱠᱷᱟᱱ ᱢᱤᱫᱴᱮᱡ ᱧᱮᱞᱚᱜ ᱠᱟᱱᱟ ᱟᱨ ᱜᱚᱝᱠᱮ ᱟᱯᱮ ᱠᱚᱫᱚ ᱦᱟᱸᱜ ᱱᱤᱛᱚᱜ ᱦᱤᱡᱩᱜ ᱪᱟᱞᱟᱜ ᱠᱚᱞᱮᱡᱽ ᱠᱚ ᱥᱮ ᱵᱟᱭᱨᱮ ᱥᱮᱫ ᱪᱟᱞᱟᱜ ᱦᱩᱭᱩᱜ ᱨᱮ ᱡᱤᱭᱚᱱ ᱨᱮ ᱚᱠᱟ ᱞᱮᱠᱟᱱ ᱱᱟᱯᱟᱭᱮᱢ ᱵᱩᱡ ᱠᱮᱭᱟ ᱥᱮ ᱞᱟᱦᱟ ᱛᱮᱜᱮ ᱦᱟᱸᱜ ᱵᱮᱥᱮᱢ ᱵᱩᱡ ᱠᱮᱭᱟ ᱡᱟᱦᱟᱸ ᱫᱚ ᱟᱵᱚ ᱚᱱᱮᱠᱟᱱ ᱥᱩᱡᱳᱜ ᱠᱚ ᱵᱟᱝᱵᱚᱱ ᱧᱟᱢ ᱠᱮᱭᱟ
ᱦᱮᱸ ᱜᱚᱝᱠᱮ ᱢᱟᱱᱮ ᱯᱟᱹᱦᱤᱞ ᱫᱚ ᱠᱟᱹᱴᱤᱡ ᱠᱷᱚᱱ ᱜᱮ ᱩᱱᱤ ᱦᱚ ᱢᱚᱸᱡᱽ ᱫᱚ ᱟᱹᱭᱠᱟᱹᱜ ᱠᱟᱱ ᱛᱟᱦᱮᱸᱱᱟᱼᱟ ᱱᱮᱛᱟᱨ ᱫᱚ ᱢᱟᱱᱮ ᱥᱟᱺᱜᱤᱧ ᱦᱤᱡᱩᱜ ᱪᱟᱞᱟ ᱯᱷᱮᱨᱟ ᱛᱷᱚᱲᱟ ᱛᱟᱠᱞᱤᱯ ᱧᱚᱜ ᱟᱹᱭᱠᱟᱹᱜᱼᱟ ᱟᱨ ᱠᱟᱹᱣᱰᱤ ᱠᱚ ᱵᱟᱹᱱᱩᱜᱼᱟ ᱟᱨ ᱨᱟᱥᱛᱟ ᱠᱚᱨᱮ ᱦᱚᱸ ᱨᱮᱸᱜᱮᱡ ᱟ ᱟᱫᱚ ᱨᱮᱸᱜᱮᱡ ᱛᱮᱜᱮ ᱨᱩᱣᱟᱹᱲ ᱦᱮᱡ ᱠᱟᱛᱮ ᱚᱲᱟᱜ ᱜᱮ ᱡᱚᱢ ᱦᱩᱭᱩᱜᱼᱟ ᱫᱩᱠᱷ ᱫᱚ ᱚᱱᱟ ᱜᱮ ᱵᱩᱡᱷᱟᱹᱜᱼᱟ ᱟᱫᱚ ᱟᱹᱞᱤᱧ ᱫᱚᱞᱤᱧ ᱢᱮᱱᱟ ᱵᱚᱞᱮ ᱡᱚᱠᱷᱚᱡ ᱤᱧ ᱡᱚᱠᱷᱚᱡ ᱜᱮ ᱢᱚᱡᱽᱤᱧ ᱟᱹᱭᱠᱟᱹᱣ ᱠᱟᱱ ᱛᱟᱦᱮᱸ ᱱᱮᱛᱟᱨ ᱛᱷᱚᱲᱟ ᱜᱟᱱ ᱧᱚᱜ ᱥᱟᱺᱜᱤᱧ ᱰᱟᱦᱟᱨ ᱛᱚ ᱟᱫᱚ ᱠᱟᱹᱣᱰᱤ ᱠᱚ ᱵᱟᱹᱱᱩᱜ ᱛᱮ ᱛᱷᱚᱲᱟ ᱫᱩᱠᱷ ᱧᱚᱜ ᱟᱹᱭᱠᱟᱹᱜᱼᱟ
ᱦᱳᱭ ᱦᱳᱭ ᱡᱮᱢᱚᱱ ᱱᱮᱛᱟᱨ ᱫᱚ ᱦᱟᱸᱜ ᱞᱟᱦᱟ ᱛᱮᱫᱚ ᱟᱞᱮ ᱥᱚᱢᱚᱭ ᱠᱟᱹᱴᱤᱡ ᱚᱠᱛᱚ ᱫᱚ ᱦᱟᱸᱜ ᱥᱮᱨᱚᱠᱚᱢ ᱜᱤᱫᱽᱨᱟᱹ ᱚᱠᱛᱚ ᱫᱚ ᱵᱟᱝ ᱞᱮ ᱧᱮᱞ ᱟᱠᱟᱫ ᱛᱟᱦᱮᱸᱫ ᱨᱟᱥᱛᱟ ᱠᱚᱦᱚᱸ ᱨᱟᱥᱛᱟ ᱜᱷᱟᱴ ᱠᱚᱦᱚᱸ ᱵᱟᱝ ᱛᱟᱦᱮᱱ ᱛᱟᱦᱮᱸᱫ ᱢᱟᱱᱮ ᱪᱟᱞᱟᱜ ᱦᱤᱡᱩᱜ ᱟᱹᱰᱤ ᱮᱸᱴᱠᱮᱴᱚᱲᱮ ᱥᱟᱶᱛᱮ ᱜᱟᱲᱤ ᱠᱚᱦᱚᱸ ᱥᱮᱨᱚᱠᱚᱢ ᱵᱟᱝ ᱵᱮᱵᱚᱥᱛᱷᱟ ᱵᱟᱝ ᱛᱟᱦᱮᱸ ᱠᱟᱱᱟ ᱥᱟᱶᱛᱮ ᱡᱟᱦᱟᱸ ᱡᱚᱢᱟᱜ ᱧᱩᱣᱟᱜ ᱡᱮᱦᱮᱛᱩ ᱟᱱᱟᱴ ᱠᱚ ᱛᱟᱦᱮᱸ ᱠᱟᱱᱟ ᱛᱚᱠᱷᱚᱱ ᱫᱚ ᱦᱟᱸᱜ ᱱᱤᱛᱚᱜ ᱫᱚ ᱦᱟᱸᱜ ᱡᱟᱦᱟᱸ ᱵᱟᱨ ᱥᱮᱨᱢᱟ ᱨᱮ ᱵᱟᱨ ᱫᱷᱟᱣ ᱦᱚᱸᱠᱚ ᱪᱟᱥ ᱮᱫᱟ ᱚᱱᱮ ᱚᱱᱠᱟᱱᱟᱜ ᱧᱮᱞᱚᱜ ᱠᱟᱱᱟ ᱡᱟᱦᱟᱸ ᱫᱚ ᱟᱱᱟᱴ ᱠᱚᱦᱚᱸ ᱥᱚᱞᱦᱮ ᱪᱟᱵᱟ ᱟᱠᱟᱱᱟ ᱠᱟᱱᱟ ᱤᱥᱠᱩᱞ ᱠᱚᱨᱮ ᱦᱟᱸᱜ ᱡᱟᱦᱟᱸ ᱫᱚ ᱱᱤᱛᱚᱜ ᱵᱤᱫᱽᱫᱟᱹᱜᱟᱲ ᱠᱚᱨᱮ ᱡᱟᱦᱟᱸ ᱫᱚ ᱱᱤᱛᱚᱜ ᱫᱚ ᱦᱟᱸᱜ ᱡᱚᱢ ᱠᱚ ᱮᱢᱚᱜ ᱠᱟᱱᱟ ᱟᱞᱮ ᱚᱠᱛᱚ ᱫᱚ ᱵᱟᱝᱠᱚ ᱮᱢᱚᱜ ᱛᱟᱦᱮᱸᱫ ᱛᱟᱞᱦᱮ ᱟᱢ ᱫᱚ ᱵᱤᱫᱽᱫᱟᱹᱜᱟᱲ ᱫᱚ ᱦᱟᱸᱜ ᱛᱟᱦᱚᱞᱮ ᱜᱤᱫᱽᱨᱟᱹ ᱠᱚ ᱥᱟᱶ ᱪᱮᱫ ᱞᱮᱠᱟ ᱜᱟᱛᱮ ᱨᱟᱹᱥᱠᱟᱹ ᱪᱮᱫ ᱞᱮᱠᱟ ᱵᱩᱡ ᱛᱟᱦᱮᱸᱫ,
ᱦᱮᱸ ᱜᱚᱝᱠᱮ ᱟᱹᱞᱤᱧ ᱫᱚ ᱢᱟᱱᱮ ᱜᱟᱛᱮᱜ ᱨᱮᱦᱚᱸ ᱟᱹᱰᱤ ᱛᱮᱡ ᱜᱮ ᱢᱮᱱᱟᱜ ᱞᱤᱧᱟ ᱟᱨ ᱢᱟᱱᱮ, ᱜᱤᱫᱽᱨᱟᱹ ᱠᱚᱣᱟᱜ ᱥᱟᱯᱳᱨᱴ ᱦᱚᱸ ᱴᱷᱤᱠ ᱧᱟᱢᱚᱜᱼᱟ ᱟᱨ ᱚᱱᱟ ᱢᱮᱱ ᱠᱮᱫᱟ ᱡᱟᱦᱟᱸ ᱫᱚ ᱯᱟᱹᱦᱤᱞ, ᱦᱮᱸ ᱯᱟᱹᱦᱤᱞ ᱡᱚᱠᱷᱚᱱ ᱫᱚ ᱤᱥᱠᱩᱞ ᱠᱚᱨᱮ ᱦᱚᱸ ᱢᱟᱱᱮ ᱡᱚᱢ ᱠᱚ ᱧᱟᱢᱚᱜ ᱠᱟᱱ ᱛᱟᱦᱮᱸᱫ ᱜᱮᱭᱟ ᱡᱚᱠᱷᱚᱱ ᱚᱱᱞᱟᱭᱤᱱ ᱤᱧ ᱯᱟᱲᱦᱟᱜ ᱠᱟᱱ ᱛᱟᱦᱮᱸᱫ, ᱢᱟᱦᱞᱟ ᱠᱷᱚᱱ ᱡᱚᱠᱷᱚᱱ ᱴᱮᱴ ᱯᱟᱥ ᱠᱮᱜᱼ ᱟᱧ, ᱩᱱ ᱡᱚᱠᱷᱚᱱ ᱫᱚ ᱢᱟᱱᱮ ᱤᱥᱠᱩᱞ ᱨᱮᱜᱮ ᱡᱚᱢ ᱠᱚ ᱮᱢᱚᱜ ᱠᱟᱱ ᱛᱟᱦᱮᱸ ᱢᱤᱫ ᱫᱷᱟᱣ ᱟᱫᱚ ᱱᱮᱛᱟᱨ ᱫᱚ ᱴᱩᱭᱮᱞᱵᱷ, ᱱᱟᱭᱤᱱᱛᱷ ᱠᱞᱟᱥ ᱠᱚ ᱢᱟ ᱡᱚᱢ ᱢᱟ ᱵᱟᱠᱚ ᱮᱢᱚᱜ, ᱫᱷᱢ ᱜ ᱨᱤᱭᱟᱹ ᱨᱩᱣᱟᱹᱧ ᱤᱠᱟᱹᱣ ᱠᱟᱜ ᱠᱚᱞᱮᱡᱽ ᱠᱚᱢ ᱟᱠᱟᱱ ᱟᱫᱚ ᱨᱮᱸᱜᱮᱡ ᱛᱮ ᱫᱚ ᱦᱩᱭᱩᱜ ᱠᱟᱱᱟ ᱚᱱᱟ ᱫᱚ ᱫᱩᱠᱷ ᱢᱟᱱᱮ ᱡᱚᱛᱚ ᱠᱞᱟᱥ, ᱡᱚᱢ ᱫᱚ ᱵᱟᱛᱷᱟ ᱵᱚᱱ ᱧᱟᱢ ᱮ ᱟᱨ ᱜᱟᱛᱮ ᱠᱚᱲᱟ ᱠᱚ ᱛᱟᱦᱮᱱᱟ᱾ ᱟᱫᱚ ᱢᱟᱱᱮ ᱤᱧ ᱴᱷᱮᱱ ᱦᱚᱸ ᱠᱟᱹᱣᱰᱤ ᱵᱟᱝ ᱛᱟᱦᱮᱱ ᱨᱮᱦᱚᱸ ᱢᱟᱱᱮ ᱜᱟᱛᱮ ᱠᱚᱲᱟ ᱠᱟᱹᱣᱰᱤ ᱠᱚ ᱤᱫᱤ ᱠᱟᱜ ᱟᱫᱚ ᱩᱱᱠᱩᱧ ᱠᱚᱭ, ᱠᱚᱣᱟ ᱟᱨ ᱛᱟᱭᱚᱢ ᱛᱮ ᱵᱟᱫᱽ ᱨᱮᱱᱠᱩ ᱤᱧ ᱵᱟᱯᱚᱥ ᱠᱟᱛᱟ ᱠᱚᱣᱟ ᱥᱮ ᱤᱧᱤᱧ ᱨᱩᱟᱹᱲ ᱠᱟᱛᱟ ᱠᱚᱣᱟ᱾
ᱦᱳᱭ ᱛᱟᱦᱚᱞᱮ ᱵᱮᱥ ᱠᱟᱛᱷᱟ ᱜᱮᱢ ᱞᱟᱹᱭ ᱮᱫᱟ ᱡᱟᱦᱟᱸ ᱫᱚ ᱦᱟᱸᱜ ᱟᱵᱚ, ᱜᱤᱫᱽᱨᱟᱹ ᱚᱠᱛᱮ ᱫᱚ ᱦᱟᱸᱜ ᱟᱵᱚ ᱧᱟᱢ ᱜᱮᱭᱟᱢ᱾
ᱢᱟᱱᱮ ᱡᱟᱦᱟᱸ ᱟᱵᱚ ᱱᱟ, ᱤᱭᱟᱹ ᱵᱚᱱ ᱧᱟᱢ ᱠᱮᱭᱟ ᱡᱮ ᱵᱚᱟᱜ ᱮᱢ ᱠᱚᱵᱚ ᱠᱚ ᱤᱭᱟᱹ ᱠᱟᱛᱮᱫ ᱟᱵᱚ ᱚᱠᱛᱚ ᱫᱚ ᱦᱟᱸᱜ, ᱟᱨ, ᱡᱟᱦᱟᱸ ᱟᱢ ᱞᱟᱹᱭ ᱠᱮᱫ ᱫᱚ ᱜᱟᱛᱮ ᱠᱚ ᱜᱟᱛᱮ ᱠᱚᱫᱚ ᱦᱟᱸᱜ ᱡᱤᱭᱚᱱ ᱨᱮ ᱟᱹᱰᱤ ᱱᱟᱯᱟᱭ ᱠᱟᱹᱢᱤ, ᱟᱹᱰᱤ ᱢᱤᱫᱴᱟᱝ ᱢᱤᱫᱴᱟᱝ ᱢᱟᱨᱟᱝ ᱵᱷᱩᱢᱤᱠᱟ ᱢᱮᱱᱟᱜᱼᱟ ᱡᱟᱦᱟᱸ ᱫᱚ ᱟᱵᱚ, ᱟᱱᱟᱴ ᱥᱮ ᱮᱴᱠᱮᱴᱚᱬᱮ ᱡᱟᱦᱟᱸ ᱞᱮᱠᱟᱱ ᱥᱩᱡᱳᱜᱽ ᱥᱩᱵᱤᱫᱷᱟ ᱨᱮ ᱡᱟᱦᱟᱸ ᱫᱚ ᱟᱵᱚ ᱜᱚᱲᱚ ᱟᱵᱚᱱᱟ ᱠᱚ᱾
ᱟᱨ ᱚᱱᱮᱠᱟᱱ ᱜᱟᱛᱮ ᱡᱟᱦᱟᱸ ᱜᱟᱛᱮ ᱫᱚ ᱦᱟᱸᱜ ᱟᱨᱚ, ᱢᱮᱱᱟᱜ ᱠᱚᱣᱟ ᱦᱟᱸᱜ ᱧᱮᱞᱢᱮ ᱞᱟᱹᱭᱟᱢᱟᱭ ᱢᱤᱫ ᱟᱨ ᱢᱤᱫ ᱦᱟᱸᱜ ᱟᱡᱮ ᱞᱟᱹᱭᱟᱢ ᱠᱟᱱᱟ᱾ ᱛᱟᱦᱞᱮ ᱟᱢ ᱜᱟᱛᱮ ᱜᱟᱛᱮ ᱠᱚ ᱥᱟᱶ ᱪᱮᱫ ᱞᱮᱠᱟ ᱫᱟᱬᱟᱱ ᱠᱚ ᱵᱮᱥᱮᱢ ᱵᱩᱡᱽ ᱜᱮᱭᱟ? ᱥᱮ ᱜᱟᱛᱮ ᱠᱚ ᱥᱟᱶ ᱜᱚᱞᱯᱚ ᱨᱮ ᱵᱮᱥᱮᱢ ᱵᱩᱡ ᱜᱮᱭᱟ ᱚᱠᱟ ᱞᱮᱠᱟᱱᱴᱟᱜ ᱦᱚᱸ ᱵᱮᱥ ᱫᱚᱢ ᱵᱩᱡ ᱜᱮᱭᱟ?
ᱦᱮᱸ ᱤᱧ ᱜᱟᱛᱮ ᱥᱟᱶ ᱫᱟᱬᱟ ᱢᱚᱸᱡᱽ ᱤᱧ ᱟᱹᱭᱠᱟᱹᱣ ᱜᱮᱭᱟ ᱟᱫᱚ, ᱜᱟᱛᱮ ᱦᱚᱸ ᱤᱧ ᱨᱮᱱ ᱵᱚᱞᱮ ᱢᱚᱸᱡᱽ ᱜᱮ ᱜᱟᱛᱮ ᱦᱚᱸ ᱤᱧ ᱢᱮᱱᱟᱜ ᱠᱚᱣᱟ ᱠᱷᱟᱹᱞᱤ ᱵᱟᱨ ᱜᱟᱛᱮ ᱫᱚ ᱴᱟᱭᱤᱢ ᱯᱟᱥ ᱠᱚ ᱜᱟᱛᱮᱜᱼᱟ ᱢᱟᱱᱮ ᱯᱟᱭ, ᱥᱟ ᱠᱟᱢᱟᱣ ᱥᱮ ᱠᱟᱹᱣᱰᱤ ᱠᱟᱢᱟᱣ ᱥᱮᱫ ᱵᱟᱠᱚ ᱪᱮᱥᱴᱟᱭᱟ ᱟᱫᱚ ᱢᱟᱱᱮ, ᱤᱧᱨᱮ ᱨᱮᱱ ᱜᱟᱛᱮ ᱦᱚᱸ ᱢᱮᱱᱟᱜ ᱜᱮᱭᱟ ᱢᱚᱸᱡᱽᱜᱮ ᱟᱫᱚ ᱩᱱᱠᱩ ᱦᱚᱸ ᱢᱟᱱᱮ ᱠᱟᱹᱣᱰᱤ ᱠᱟᱢᱟᱣ ᱠᱚ ᱜᱟᱞᱢᱟᱨᱟᱜᱼᱟ᱾ ᱚᱞᱮ ᱠᱟᱹᱣᱰᱤ ᱪᱮᱠᱟ ᱵᱚᱱ ᱠᱟᱢᱟᱣᱟ ᱵᱚᱞᱮ ᱟᱵᱚᱣᱟᱜ ᱢᱟ ᱡᱟᱜᱟ ᱵᱟᱱᱩᱜ, ᱛᱟᱵᱚᱱ ᱫᱮᱞᱟᱵᱚᱱ ᱪᱟᱥᱟ ᱥᱴᱩᱰᱮᱱᱴ ᱵᱚᱱ ᱥᱴᱩᱰᱮᱱᱴ ᱠᱟᱱᱟ ᱯᱟᱲᱟᱦ ᱦᱚᱸ ᱵᱚᱱ ᱯᱟᱲᱦᱟᱜ ᱠᱟᱱᱟ ᱟᱨ, ᱯᱨᱚᱛᱮᱠ ᱡᱤᱱᱤᱥ ᱜᱮ ᱪᱟᱥ ᱞᱟᱜᱟᱜᱼᱟ ᱵᱮᱸᱜᱟᱲ ᱠᱚ ᱴᱟᱢᱟᱴᱚ ᱠᱚ ᱦᱩᱭᱩᱜ, ᱟᱫᱚ ᱦᱟᱴᱤᱭᱟᱹ ᱦᱟᱴᱤᱭᱟᱹ ᱠᱷᱤᱫᱤᱭᱟ ᱦᱩᱭᱩᱜᱼᱟ ᱟᱫᱚ ᱢᱚᱡᱽ ᱜᱮ ᱜᱟᱹᱛᱤᱜ, ᱜᱟᱛᱮ ᱠᱚ ᱥᱟᱯᱚᱴ ᱜᱮᱭᱟ ᱩᱱᱠᱩ ᱜᱟᱛᱮ ᱦᱚᱸ ᱵᱚᱞᱮ ᱥᱟᱯᱚᱴᱮᱜ ᱠᱟᱱ ᱜᱮᱭᱟ ᱱᱚᱣᱟ ᱠᱚ᱾
ᱦᱳᱭ ᱡᱮᱢᱚᱱ ᱤᱧᱟᱹᱜ ᱟᱸᱛᱩ ᱨᱮᱦ ᱜᱟᱛᱮ ᱠᱚᱫᱚ ᱩᱱᱟᱹᱜ ᱩᱛᱟᱹᱨ ᱫᱚ ᱦᱟᱸᱜ, ᱤᱭᱚ ᱩᱱᱠᱩ ᱦᱚᱸ ᱥᱟᱶᱛᱮ ᱤᱧᱟᱹᱜ ᱮᱴᱠᱮᱴᱚᱬᱮ ᱥᱟᱶᱛᱮ ᱩᱱᱠᱩ ᱠᱚᱦᱚᱸ ᱮᱴᱠᱮᱴᱚᱬᱮ ᱠᱟᱱᱟ ᱠᱷᱟᱹᱞᱤ ᱛᱚᱠᱷᱚᱱ ᱫᱚ ᱟᱞᱮ ᱚᱠᱛᱚ ᱫᱚ ᱦᱟᱸᱜ, ᱡᱮᱢᱚᱱ ᱜᱟᱛᱮ ᱠᱚᱫᱚ ᱥᱮᱨᱚᱠᱚᱢ ᱵᱟᱝᱠᱚ ᱜᱚᱲᱚ ᱢᱟᱱᱮ ᱜᱚᱲᱚ ᱵᱟᱝᱠᱚ ᱮᱢ ᱫᱟᱲᱮᱜ, ᱢᱟ ᱠᱤᱱᱛᱩ ᱦᱟᱸᱜ ᱡᱟᱦᱟᱸ ᱟᱢᱟᱜ ᱡᱟᱦᱟᱸᱨᱮ ᱡᱩᱫᱤ ᱫᱚᱨᱠᱟᱨ ᱥᱮ, ᱟᱢ ᱡᱟᱦᱟᱸᱛᱮᱢ ᱪᱟᱞᱟᱜᱼᱟ ᱥᱮ ᱡᱟᱦᱟᱸᱱᱟᱜ ᱟᱢ ᱡᱩᱫᱤ ᱮᱠᱞᱟᱢ ᱵᱩᱡᱟ ᱥᱮ ᱜᱚᱲᱚ, ᱜᱚᱯᱟᱞ ᱢᱟᱨᱟᱣ ᱠᱚᱨᱮ ᱛᱚᱠᱷᱚᱱ ᱫᱚᱦᱟᱸᱜ ᱵᱮᱥ ᱵᱩᱡᱟᱹᱜ ᱛᱟᱦᱮᱸᱫ᱾ ᱜᱟᱛᱮ ᱠᱚ ᱥᱟᱶ ᱡᱟᱦᱟᱸ ᱫᱚ ᱟᱞᱮ ᱚᱠᱛᱚ ᱨᱮᱫᱚ ᱚᱱᱮᱠᱟ ᱢᱤᱫᱴᱮᱱ ᱧᱮᱞᱚᱜ ᱛᱟᱦᱮᱸ ᱱᱟᱯᱟᱭ, ᱟᱨ ᱜᱟᱛᱮ ᱠᱚᱫᱚ ᱢᱟᱱᱮ ᱡᱟᱦᱟᱸ ᱞᱮᱠᱟ ᱤᱭᱟᱹ ᱟᱢᱟᱜ ᱮᱴᱠᱮᱴᱚᱬᱮ ᱨᱮᱦᱚᱸ, ᱢᱟᱱᱮ ᱟᱢ ᱡᱩᱫᱤ ᱵᱟᱢ ᱢᱟᱲᱟᱝ ᱢᱟᱲᱟᱝ ᱥᱮᱫ ᱵᱟᱢ ᱞᱟᱦᱟ ᱫᱟᱲᱮᱭᱟᱜ ᱠᱟᱱᱟ ᱚᱱᱮ ᱚᱱᱠᱟ ᱜᱚᱲᱚ ᱟᱢᱟᱭ ᱩᱱᱤ ᱡᱟᱦᱟᱸ ᱛᱮᱫᱚ ᱟᱡ ᱟᱢ ᱥᱟᱶᱛᱮ ᱩᱱᱤᱭᱟᱜ ᱦᱚᱸ